ᱜᱚᱝᱠᱮ ᱡᱚᱦᱟᱨ ᱜᱮ
ᱦᱩᱸ ᱡᱚᱦᱟᱨ ᱜᱮ,
ᱟᱸᱡᱚᱢ ᱧᱟᱢᱮᱜᱼᱟᱵᱤᱱ?
ᱪᱮᱜ ᱠᱚᱵᱤᱱ ᱪᱤᱠᱟ?
ᱵᱟᱝ ᱪᱮᱫ ᱦᱚᱸ ᱵᱟᱝ ᱜᱤᱛᱤᱡ ᱵᱟᱲᱟ ᱦᱩᱭᱩᱜ ᱠᱟᱱᱟ ᱟᱵᱤᱱ ᱛᱮᱜᱮ ᱞᱟᱹᱭ ᱵᱤᱱ ᱪᱤᱠᱟᱹ ᱵᱟᱲᱟᱭᱮ ᱫᱟ?
ᱟᱹᱞᱤᱧ ᱦᱚᱸ ᱱᱚᱜᱼᱚᱭ ᱨᱩᱢ ᱨᱮᱜᱮ ᱼᱼ
ᱱᱚᱻ ᱪᱮᱫ ᱞᱮᱠᱟ ᱢᱮᱥ ᱨᱮᱵᱤᱱ ᱛᱟᱦᱮᱱ ᱠᱟᱱᱟ ᱦᱮᱪᱮ
ᱪᱮᱫ ᱞᱮᱠᱟ?
ᱠᱟ ᱢᱮᱥ ᱠᱚᱨᱮ ᱵᱮᱱ ᱛᱟᱦᱮᱱ ᱜᱮᱭᱟ ᱥᱮ ᱦᱚᱥᱴᱮᱞ ᱠᱚᱨᱮ
ᱢᱮᱥ ᱨᱤᱞᱤᱧ ᱛᱟᱦᱮᱱᱟᱻᱻ
ᱠᱚᱞᱡᱽ ᱥᱴᱩᱰᱮᱱᱴᱼᱼ
ᱦᱳᱭ᱾
ᱚ ᱚᱠᱟᱴᱟᱜ ᱤᱭᱟᱨ ᱨᱮ ᱠᱟᱱᱟᱢ?
ᱚᱱᱟ ᱠᱚᱫᱚ ᱠᱚᱢᱯᱞᱤᱴ ᱠᱟᱱᱟ ᱱᱮᱛᱟᱨ ᱫᱚ ᱟᱫᱚᱼᱼ ᱵᱤ ᱮᱰ ᱜᱤᱞᱤᱧ ᱠᱚᱨᱟᱣᱮᱼᱟ
ᱚ ᱛᱟᱞᱮᱼᱼ ᱞᱟᱹᱭᱵᱮᱱ ᱱᱚᱠᱟ ᱡᱚᱢ ᱵᱟᱲᱟ ᱫᱚ ᱦᱩᱭ ᱠᱟᱱ ᱛᱟᱵᱮᱱᱟ ᱥᱮ ᱵᱟᱝ?
ᱦᱚ ᱡᱚᱢ ᱵᱟᱲᱟ ᱠᱚᱫᱚ ᱦᱩᱭ ᱜᱚᱫ ᱠᱟᱱᱟ᱾
ᱚ
ᱟᱹᱵᱤᱱ ᱜᱮ ᱡᱚᱢ ᱠᱟᱜ ᱵᱤᱱ ᱥᱮ ᱵᱟᱝ?
ᱦᱮᱸ ᱡᱚᱢ ᱵᱟᱲᱟ ᱠᱚᱫᱚ ᱦᱳᱭ ᱠᱟᱱᱟ᱾
ᱩᱸ
ᱛᱟᱞᱦᱮ ᱞᱟᱹᱭᱵᱮᱱ ᱱᱚᱱᱛᱮ ᱟᱵᱮᱱ ᱫᱚ ᱪᱤᱠᱟ ᱟᱵᱚ ᱦᱟᱣᱟ ᱪᱤᱠᱟ ᱢᱮᱱᱟᱜ-ᱟ?
ᱟᱵᱚᱦᱟᱣᱟ ᱫᱚ ᱵᱚᱨᱛᱚ ᱢᱟᱱ ᱱᱤᱛᱚᱜ ᱫᱤᱱ ᱮᱥᱮᱲᱟ ᱜᱮᱭ ᱫᱟᱜᱮ ᱟᱭ ᱡᱷᱤᱯᱤᱨ ᱡᱷᱤᱯᱤᱨ ᱜᱮ ᱫᱟᱜᱮ ᱟᱭ ᱱᱤᱛᱚᱜᱼᱼ ᱠᱟᱹᱴᱤᱡ ᱮ ᱵᱚᱱᱫᱚ ᱧᱚᱜ ᱟᱠᱟᱼᱟ
ᱱᱮᱛᱟᱨ ᱢᱟ ᱡᱟᱹᱯᱩᱫ ᱫᱤᱱ ᱥᱮᱼᱼ
ᱦᱳᱭ᱾
ᱚ ᱥᱚᱵᱫᱤᱱ ᱜᱮ ᱫᱟᱜ ᱨᱮᱜᱮ,
ᱵᱚᱰᱞᱮ ᱪᱟᱥ ᱵᱟᱥ ᱫᱚ ᱱᱛ ᱪᱮᱫ
ᱪᱟᱥ ᱵᱟᱥ ᱠᱚᱫᱚ ᱟᱛᱩ ᱚᱲᱟᱜ ᱥᱮᱫ ᱨᱮᱜᱮ ᱦᱟᱸᱜ ᱦᱩᱭᱩᱜ ᱠᱟᱱᱟ ᱚᱱᱛᱮ ᱨᱮᱢᱟᱼᱼ ᱱᱚᱜ-ᱚᱭ ᱥᱤ ᱵᱟᱲᱟ ᱦᱚᱪᱚ ᱠᱟᱜ-ᱟ ᱠᱚ ᱟᱨ ᱠᱤᱪᱷᱩ ᱡᱚᱱ ᱫᱚᱼᱼ ᱨᱚᱦᱚᱭ ᱠᱚᱠᱚ ᱮᱛᱚᱦᱚᱵ ᱜᱫ ᱟᱠᱟᱼᱟ ᱟᱯᱮ ᱥᱮᱫ ᱜᱮ ᱪᱮᱫ ᱞᱮᱠᱟ?
ᱦᱮᱸ ᱱᱚᱱᱛᱮ ᱟᱞᱤᱧ ᱥᱮᱫ ᱦᱚᱸ ᱚᱝᱠᱟ ᱵᱟᱲᱟ ᱜᱮ ᱟᱫᱚ ᱟᱹᱞᱤᱧ ᱥᱮᱫ ᱛᱚᱞᱟ ᱢᱟᱞᱟ ᱠᱚ ᱫᱚ ᱮᱦᱚᱱᱚᱼᱼ ᱟᱹᱣᱨᱤ ᱦᱟᱨᱟᱜ ᱛᱟᱞᱮᱭᱟ ᱥᱮ ᱟᱫᱚ ᱚᱱᱟ ᱠᱟᱨᱚᱱ ᱛᱮ ᱛᱤᱝᱜᱩ ᱮᱠᱷᱚᱱᱚ ᱨᱚᱦᱚᱭ ᱠᱚᱫᱚ ᱟᱣᱨᱤ ᱮᱛᱚᱵᱚ ᱛᱟᱞᱮᱭᱟ ᱟᱨ ᱱᱚᱝᱠᱟ ᱥᱤ ᱵᱟᱲᱟ ᱛᱮᱜᱮ ᱦᱚᱭ ᱵᱟᱜ ᱟ ᱼᱼ
ᱚ ᱫᱟᱜ ᱠᱚ ᱪᱮᱫ ᱞᱮᱠᱟᱭ ᱫᱟᱜᱮᱼᱟ ᱥᱮ ᱡᱳᱨᱮ ᱫᱟᱜᱮ-ᱟ ᱥᱮ ᱵᱟᱭ ᱫᱟᱜᱮᱼᱟ
ᱚ ᱦᱮᱸ ᱫᱟᱜ ᱵᱚᱞᱛᱮ ᱫᱚ ᱡᱟᱹᱴᱤᱡ ᱡᱳᱨ ᱧᱚᱜ ᱜᱤ ᱫᱟᱜ ᱮᱫᱟᱭ ᱵᱟᱝ ᱫᱚ ᱵᱟᱝ, ᱛᱚ ᱢᱟᱡᱮ ᱮᱠᱴᱟ ᱵᱟᱨ ᱯᱮ ᱫᱤᱱ ᱞᱟᱦᱟ ᱫᱚ
ᱦᱩᱸ ᱦᱩᱸ
ᱫᱚ ᱚᱱᱛᱮ ᱛᱟᱞᱦᱮ ᱟᱵᱤᱱ ᱥᱮᱫ ᱫᱚ ᱨᱚᱦᱚᱭ ᱠᱚᱫᱚ ᱮᱛᱚᱦᱚᱵ ᱟᱠᱟᱱᱟ ᱦᱟᱝ ᱾
ᱦᱳᱭ ᱮᱛᱚᱦᱚᱵ ᱫᱚ ᱠᱚ ᱮᱛᱚᱦᱚᱵ ᱜᱚᱫ ᱟᱠᱟ-ᱟ ᱾
ᱦᱩᱸ ᱛᱟᱞᱮ ᱱᱚᱝᱠᱟ ᱟᱹᱵᱤᱱ ᱚᱱᱛᱮ ᱦᱟᱸ ᱡᱟᱱᱟᱢ ᱵᱷᱤᱴᱟᱹ ᱥᱮᱫ ᱫᱚ ᱚᱱᱛᱮ ᱫᱚ ᱱᱚᱝᱠᱟ ᱵᱤᱨ ᱫᱤᱥᱚᱢ ᱠᱚ ᱦᱮᱱᱟᱜ ᱟᱥᱮ ᱵᱟᱱᱩᱜ-ᱟ?
ᱦᱮᱸᱦᱮᱸ ᱟᱞᱮ ᱱᱚᱛᱮ ᱫᱚ ᱵᱤᱨ ᱫᱤᱥᱚᱢ ᱜᱮ ᱚᱲᱟᱜ ᱥᱩᱨ ᱠᱷᱚᱱ ᱜᱮ ᱵᱤᱨ ᱜᱮ ᱛᱟᱞᱮ ᱾ ᱵᱤᱨ ᱫᱤᱥᱚᱢ ᱜᱮ
ᱚ
ᱪᱮᱫ ᱞᱮᱠᱟ
ᱞᱟᱹᱭᱮ ᱟᱞᱤᱧ ᱛᱟᱦᱞᱮ ᱟᱵᱮᱱ ᱫᱚ ᱵᱤᱨ ᱫᱤᱥ ᱾ ᱥᱚᱢ ᱨᱮᱱ ᱠᱟᱱ ᱜᱮᱭᱟ ᱵᱤᱱ ᱦᱟᱸᱜ
ᱦᱚᱭ ᱦᱚᱭ ᱦᱚᱭ ᱵᱤᱨ ᱫᱤᱥ ᱾ ᱟᱯᱮ ᱥᱮᱱ ᱫᱚ ᱪᱮᱫ ᱞᱮᱠᱟ ᱵᱤᱨ ᱫᱤᱥᱚᱢ ᱜᱮᱥᱮ ᱱᱚᱝᱠᱟ ᱵᱩᱨᱩ ᱫᱤᱥᱚᱢ ᱥᱮ ᱵᱤᱞᱟᱹ ᱫᱤᱥᱚᱢ ᱾
ᱵᱟ ᱱᱚᱝᱠᱟ ᱵᱤᱞᱟᱹᱛ ᱫᱤᱥᱚᱢ ᱾
ᱚᱻ ᱚᱝᱠᱟ ᱵᱤᱨ ᱵᱩᱨᱩ ᱠᱚᱫᱚ ᱚᱝᱠᱟ ᱫᱚ ᱵᱟᱹᱱᱩᱜ-ᱟ ᱵᱟ ᱾
ᱦᱮᱸ, ᱵᱤᱨ ᱠᱚᱫᱚ ᱢᱮᱱᱟᱜ ᱨᱮᱦᱚᱸ ᱠᱟᱹᱴᱤᱡ ᱥᱟᱹᱨᱤᱧ ᱧᱚᱜ ᱨᱮᱜᱤ ᱢᱮᱱᱟᱜ ᱟᱠᱟᱫ ᱞᱤᱧᱟ ᱟᱨᱼᱼ ᱵᱩᱨᱩ ᱠᱚᱫᱚ ᱦᱟᱸᱜ ᱟᱹᱰᱤᱜᱮ ᱟᱹᱰᱤ ᱥᱟᱺᱜᱤᱧ ᱨᱮᱜᱮ ᱢᱚᱱᱮ ᱫᱟᱲᱮᱼᱟ ᱾
ᱥᱟᱺᱜᱤᱧ ᱨᱮᱜᱮ ᱵᱟᱝ, ᱦᱩᱸ
ᱛᱟᱞᱦᱮᱼᱼ ᱱᱚᱝᱠᱟ ᱛᱟᱦᱚᱞᱮ ᱵᱤᱨ ᱠᱚᱫᱚ ᱦᱟᱸᱜ ᱪᱤᱜᱠᱟ ᱠᱟᱹᱴᱤᱡ ᱵᱤᱱ ᱞᱟ, ᱭ ᱵᱟᱲᱟ ᱞᱮᱱᱠᱷᱟᱱ ᱵᱷᱟᱞᱮ ᱠᱚᱜᱼᱟ, ᱵᱤᱨ ᱠᱚ ᱵᱮᱱ ᱥᱮᱱ ᱵᱟᱲᱟ ᱠᱟᱱᱟ ᱾
ᱦᱮᱸ
ᱟ
ᱵᱤ ᱮᱰ ᱵᱟᱝ
ᱵᱟᱝ ᱵᱤᱨ ᱠᱚᱫᱚ ᱵᱤᱱ ᱥᱮᱱ ᱵᱟᱲᱟ ᱠᱟᱱ ᱜᱮᱭᱟ ᱥᱮ?
ᱵᱤᱨ ᱳ ᱵᱤᱨ ᱠᱚᱫᱚ ᱦᱳᱭ ᱥᱮᱱ ᱵᱟᱲᱟ ᱟᱠᱟᱱ ᱜᱮᱭᱟᱞᱤᱧ, ᱚᱲᱟᱜ ᱥᱩᱨ ᱠᱷᱚᱱ ᱜᱮ ᱛᱟᱞᱮᱼᱼ ᱵᱤᱨ ᱢᱟ, ᱵᱤᱨ ᱠᱷᱚᱱᱟᱜ ᱜᱮ ᱡᱷᱚᱛᱚ ᱠᱤ ᱠᱤᱪᱷᱩ ᱜᱮ ᱵᱤᱨ ᱫᱤᱥᱚᱢ ᱨᱮ ᱛᱟᱦᱮᱸ ᱢᱟᱱᱮᱼᱼ ᱟᱹᱰᱤ ᱠᱤᱪᱷᱩ ᱜᱮ ᱵᱤᱨ ᱠᱷᱚᱱᱟᱜ ᱜᱮ ᱟᱹᱜᱩ ᱦᱩᱭᱩᱜᱼᱟ ᱾ ᱚᱱᱟ ᱫᱤᱱ ᱯᱨᱚᱭᱳᱡᱚᱱ ᱡᱤᱱᱤᱥᱼᱼ ᱡᱟᱸᱦᱟ ᱫᱚᱨᱠᱟᱨ ᱡᱤᱱᱤᱥ ᱠᱚ ᱥᱟᱦᱟᱱ ᱠᱷᱚᱱ, ᱥᱟᱠᱟᱢ ᱠᱼᱼ ᱚᱛ ᱠᱷᱚᱱ ᱟᱨᱦᱚᱸ ᱱᱮᱛᱟᱨ ᱢᱟ ᱦᱟᱜ ᱦᱚᱸᱜᱼᱚᱭ ᱯᱩᱴᱠᱟᱹ ᱠᱚᱠᱚ ᱧᱟᱢᱚᱜ ᱠᱟᱱᱟ ᱳᱫ ᱠᱚ ᱾
ᱚᱸ ᱦᱚᱭ ᱛᱚ ᱦᱚᱭ ᱛᱚ ᱟᱫᱚᱠᱼᱼ ᱦᱮᱸ ᱵᱤᱨ ᱠᱚᱨᱮ ᱢᱟ ᱱᱚᱝᱠᱟ ᱟᱸ ᱟᱹᱞᱤᱧ ᱞᱤᱧ ᱟᱡᱚᱢ ᱠᱟᱜ ᱜᱮᱭᱟ ᱱᱚᱝᱠᱟ ᱩᱱᱠᱩ ᱪᱮᱞᱮ ᱵᱟᱜᱽ ᱮᱢᱟᱱᱠᱚ ᱩᱱᱠᱩ ᱦᱟᱸᱜ ᱧᱮᱞ ᱧᱟᱢᱚᱜ ᱟᱠᱚ ᱩᱱᱠᱩ ᱵᱤᱱ ᱧᱟᱢ ᱵᱟᱲᱟ ᱟᱠᱟᱫ ᱠᱚᱣᱟ
ᱪᱤᱞᱤ?
ᱱᱚᱝᱠᱟ ᱯᱚᱥᱩ ᱠᱚ ᱡᱮᱠᱳᱱᱳ ᱯᱚᱥᱩ
ᱚ ᱟᱫᱚ ᱚᱝᱠᱟᱼᱼ ᱫᱚ ᱵᱟᱹᱱᱩᱜ ᱠᱚᱣᱟ ᱛᱟᱹᱨᱩᱵ ᱠᱚᱥᱮ ᱤᱭᱟᱹᱼᱼ ᱠᱚᱫᱚ ᱟᱹᱱᱠᱩ ᱢᱟᱨᱟᱝ ᱢᱟᱨᱟᱝ ᱡᱚᱱᱛᱩ ᱠᱚᱫᱚ ᱾
ᱚ ᱟᱪᱪᱷᱟ ᱟᱪᱪᱷᱟ
ᱦᱚᱭ ᱟᱫᱚ ᱩᱱᱠᱩ ᱫᱚ ᱱᱤᱛᱚᱜ ᱫᱚ ᱛᱟᱦᱮᱸ ᱞᱮᱱ ᱜᱮᱭᱟ ᱠᱚ ᱯᱟᱞᱮᱱ ᱱᱮᱛᱟᱨ ᱫᱚ ᱵᱟᱹᱱᱩᱜᱼᱼ ᱚᱝᱠᱟ ᱵᱩᱨᱩ ᱫᱤᱥᱚᱢ ᱥᱮᱫ ᱡᱚᱛᱚ ᱠᱚ ᱨᱟᱠᱟᱵ ᱪᱟᱞᱟᱣ ᱟᱠᱟᱱᱟ ᱩᱱᱠᱩ ᱫᱚ ᱾ ᱪᱮᱬᱮ ᱠᱚᱜᱮ ᱢᱮᱱᱟᱜ ᱠᱚᱣᱟ ᱱᱩᱠᱩ ᱪᱮᱬᱮ ᱠᱚᱜᱮ ᱟᱨᱼᱼ ᱯᱚᱨᱛᱚᱢᱟᱱ ᱫᱚ ᱩᱝᱠᱩ ᱵᱤᱨ ᱥᱩᱠᱨᱤ ᱵᱤᱱ ᱵᱟᱲᱟᱭ ᱜᱮᱭᱟᱫᱚ ᱵᱤᱨ ᱥᱩᱠᱨᱤ
ᱦᱳᱭ ᱦᱳᱭ ᱵᱤᱨ ᱥᱩᱠᱨᱤ ᱫᱩᱧ ᱵᱟᱲᱟᱭ ᱠᱚᱣᱟ ᱞᱤᱧ ᱾
ᱦᱚᱭ ᱩᱝᱠᱩ ᱵᱤᱨ ᱥᱩᱠᱨᱤ ᱜᱮ ᱥᱟᱦᱛᱟ ᱧᱚᱜ ᱢᱮᱱᱟᱜ ᱠᱚᱣᱟ ᱚᱱᱟ ᱟᱞᱮ ᱵᱤᱨ ᱠᱚ ᱥᱮᱫ ᱨᱮᱫᱚ, ᱟᱨᱼᱼ ᱦᱟᱹᱛᱤ ᱠᱚᱦᱚᱸ ᱢᱟᱡᱷᱮ ᱢᱟᱡᱷᱮ ᱜᱮᱠᱚ ᱞᱟᱜᱟ ᱯᱟᱨᱚᱢ ᱟᱹᱜᱩ ᱠᱚᱣᱟ ᱩᱱᱠᱩ ᱜᱮ ᱵᱚᱛ ᱵᱚᱛᱚᱨ ᱫᱚ ᱟᱨ ᱵᱟᱝᱠᱷᱟᱱ ᱫᱚ ᱚᱝᱠᱟ ᱵᱚᱛᱚᱨᱟᱱ ᱡᱚᱱᱛᱩ ᱠᱚᱫᱚ ᱵᱟᱹᱱᱩᱜ ᱠᱚᱣᱟ ᱚᱱᱟ ᱵᱤᱨ ᱨᱮᱫᱚ ᱾
ᱟᱨ ᱠᱚ ᱥᱩᱴ ᱫᱚ ᱦᱟᱸᱜ ᱵᱟᱹᱞᱤᱧ ᱧᱮᱞ ᱵᱟᱲᱟ ᱟᱠᱟᱫ ᱠᱚᱣᱟ ᱪᱮᱫᱠᱟ ᱱᱚᱝᱠᱟ ᱡᱟᱦᱟᱸ ᱟᱵᱚ ᱚᱲᱟᱜ ᱠᱚᱨᱮ ᱡᱟᱦᱟᱸ ᱵᱚᱱ ᱟᱹᱥᱩᱞ ᱠᱚᱜᱮᱭᱟ ᱱᱚᱝᱠᱟᱱ ᱠᱚᱜᱤ ᱥᱮ ᱟ ᱩᱱᱠᱩ ᱫᱚ ᱟᱞᱟᱫᱟ ᱜᱮᱭᱟ ᱠᱟᱹᱴᱤᱜ
ᱦᱳᱭ ᱱᱚᱝᱠᱟ ᱫᱚᱠᱚ ᱱᱚᱝᱠᱟᱱ ᱜᱮᱭᱟ ᱟᱫᱚ ᱩᱱᱠᱩ ᱫᱚ ᱩᱵ ᱠᱚ ᱠᱷᱟᱭᱨᱟᱝ ᱠᱷᱟᱭᱨᱟᱝ ᱫᱷᱟᱨᱟ ᱜᱮᱛᱟ ᱠᱚᱣᱟ ᱚᱲᱟᱜ ᱨᱮᱱ ᱥᱩᱠ ᱠᱨᱤ ᱡᱟᱦᱟᱸ ᱵᱚᱱ ᱟᱹᱥᱩᱞ ᱠᱚᱣᱟ ᱩᱱᱠᱩ ᱫᱚ ᱧᱮᱞᱠᱚᱢ ᱠᱤᱪᱷᱩ ᱠᱤᱪᱷᱩ ᱫᱚ ᱟᱫᱚ ᱚᱝᱠᱟ ᱢᱩᱥᱟᱹᱨ ᱠᱚᱫᱚ ᱵᱟᱝ ᱡᱷᱟᱹᱞ ᱛᱟᱠᱚᱣᱟ ᱟᱹᱰᱤ ᱫᱚ ᱠᱤᱱᱛᱩ ᱵᱤᱨ ᱥᱩᱠᱨᱤᱭᱟᱜ ᱫᱚ ᱩᱱᱠᱩᱣᱟᱜ ᱫᱚ ᱠᱟᱹᱡ ᱡᱷᱟᱹᱞ ᱜᱮᱭᱟ ᱟᱨ ᱠᱮᱴᱮᱡ ᱢᱮᱴᱮᱡ ᱜᱮᱭᱟ ᱚᱱᱟ ᱵᱤᱨ ᱠᱚᱨᱮᱱᱟᱜ ᱡᱟᱦᱟᱸ ᱨᱮᱦᱮᱫ ᱥᱮᱸᱫᱮᱫ ᱠᱚ ᱛᱟᱦᱮᱱᱟ ᱥᱮ ᱚᱱᱟ ᱠᱚ ᱡᱷᱚᱛᱚ ᱚᱱᱟ ᱤᱭᱟᱹ ᱴᱚᱴᱷᱟ ᱛᱮᱜᱮ ᱠᱚ ᱞᱟ ᱩᱰᱩᱠᱟ ᱟᱨ ᱠᱚ ᱡᱚᱢᱟ
ᱟᱪᱪᱷᱟ ᱟᱪᱪᱷᱟ
ᱚᱱᱟ ᱠᱟᱨᱮᱱᱟᱵ ᱫᱚ ᱡᱷᱟᱹᱞ ᱡᱷᱟᱹᱞ ᱜᱮ ᱛᱟᱠᱚᱣᱟ ᱟᱨ ᱫᱟᱹᱲ ᱦᱚᱸ ᱟᱹᱰᱤ ᱡᱩᱨ ᱠᱚ ᱫᱟᱹᱲ ᱫᱟᱲᱮᱭᱟᱜᱼᱟ ᱟᱨ ᱟᱹᱛᱩ ᱠᱩᱨᱤᱱ ᱢᱟ ᱚᱲᱟᱜ ᱠᱩᱨᱤᱱ ᱟᱹᱥᱩᱞ ᱞᱤᱱ ᱢᱟ ᱩᱱᱟᱹᱜ ᱫᱚ ᱵᱟᱠᱚ ᱫᱟᱹᱲ ᱫᱟᱲᱮᱭᱟᱜᱼᱟ ᱞᱟᱵᱟ ᱞᱩᱵᱩ ᱩᱱᱠᱩ ᱢᱟ ᱫᱤᱱᱟᱹ ᱥᱟᱨᱮ ᱡᱚᱢ ᱨᱮᱜᱮ ᱥᱮ
ᱦᱮᱸ ᱦᱮᱸ
ᱦᱩᱜᱟ ᱩᱸ
ᱟᱜ ᱱᱚᱝᱠᱟ ᱵᱳᱞᱛᱮ ᱫᱚ ᱱᱩᱠᱩ ᱫᱚ ᱠᱟᱹᱴᱤᱡ ᱜᱮᱜᱮᱨ ᱢᱮᱜᱮᱨ ᱧᱚᱜ ᱜᱮᱭᱟ ᱠᱚ ᱵᱤ ᱵᱤᱨ ᱨᱮᱱ ᱫᱚ ᱥᱮ ᱵᱟᱝ ᱱᱩᱠᱩ
ᱦᱳᱭ ᱦᱳᱭ ᱜᱮᱜᱮᱨ ᱜᱮᱭᱟ ᱠᱚ ᱵᱤᱨ ᱨᱮᱱ ᱫᱚ ᱟᱹᱰᱤ ᱡᱳᱨ ᱠᱚ ᱨᱟᱹᱜᱤ ᱜᱮᱭᱟ ᱜᱮᱜᱮᱨ ᱜᱮᱭᱟ ᱠᱚ
ᱟᱪᱪᱷᱟ ᱟᱪᱷᱟ ᱵᱚᱞᱞᱮ ᱥᱮᱸᱫᱽᱨᱟ ᱠᱚᱫᱚ ᱥᱮᱱ ᱵᱟᱲᱟ ᱦᱩᱭ ᱟᱠᱟᱱ ᱜᱮᱭᱟ ᱥᱮ ᱵᱟᱝ
ᱥᱮᱸᱫᱽᱨᱟ ᱫᱚ ᱥᱮᱱ ᱵᱟᱲᱟ ᱦᱟᱠᱟᱱ ᱜᱮᱭᱟᱞᱮ ᱟᱨ ᱱᱤᱛᱚᱜ ᱫᱚ ᱱᱚᱛᱮ ᱨᱮ ᱵᱟᱦᱨᱮ ᱥᱮᱫ ᱨᱮ ᱛᱟᱦᱮᱸ ᱦᱩᱭᱩᱜ ᱠᱟᱱᱛᱮ ᱵᱟᱹᱧ ᱥᱮᱱ ᱟᱠᱟᱱᱟ
ᱩᱸᱻᱻ ᱟᱨ ᱟᱪᱪᱷᱟ ᱥᱩᱠᱨᱤ ᱫᱚ ᱱᱚᱝᱠᱟ ᱵᱤᱨ ᱥᱩᱠᱨᱤ ᱫᱚ ᱱᱚᱝᱠᱟ ᱵᱤᱨ ᱵᱤᱨ ᱠᱚ ᱢᱚᱱᱮ ᱠᱚ ᱪᱮᱫᱠᱟ ᱟᱜ ᱚᱱᱠᱟ ᱢᱟᱱᱮ ᱟᱹᱰᱤ ᱜᱟᱱ ᱡᱟᱦᱟᱸ ᱢᱤᱜᱫᱦᱟᱣ ᱨᱮᱠᱚ ᱦᱚᱯᱚᱱ ᱠᱚᱜᱣᱟ ᱠᱚ ᱥᱮ ᱡᱟᱦᱟᱸ ᱨᱮᱜᱮ
ᱚᱱᱟ ᱯᱟᱞᱟ ᱠᱚᱛᱮ ᱜᱮᱠᱚ ᱮᱥᱮᱫᱟ ᱛᱩᱠᱟᱹ ᱠᱚ ᱵᱮᱱᱟᱣᱟ ᱚᱱᱟ ᱵᱤᱨ ᱠᱚᱨᱮ ᱜᱮ ᱜᱟᱡᱟᱲ ᱵᱤᱥ ᱫᱤ ᱡᱟᱦᱟᱸ ᱨᱮ ᱫᱚᱢᱮ ᱡᱟᱹᱱᱩᱢ ᱜᱟᱡᱟᱲ ᱠᱚ ᱛᱟᱦᱮᱱᱟ ᱚᱱᱮ ᱚᱱᱠᱟᱱ ᱡᱟᱭᱜᱟ ᱠᱚᱨᱮ ᱜᱮᱠᱚ ᱦᱚᱯᱚᱱ ᱠᱚᱣᱟ
ᱟᱪᱪᱷᱟ ᱪᱷᱟ ᱢᱟᱱᱮ ᱡᱟᱦᱟᱸ ᱨᱮ ᱢᱟᱱᱮ ᱟᱵᱚ ᱱᱚᱝᱠᱟ ᱢᱟᱹᱱᱢᱤ ᱫᱚ ᱵᱟᱵᱚᱱ ᱥᱮᱱᱮᱜᱼᱟ
ᱩᱸ
ᱚᱸ ᱟᱨ ᱛᱟᱦᱚᱞᱮ ᱱᱚᱝᱠᱟ ᱡᱟᱣᱟᱡ ᱵᱤᱨᱠᱷᱚᱱᱟᱜ ᱫᱚ ᱱᱚᱝᱠᱟ ᱡᱮ ᱛᱚ ᱦᱮᱡᱵᱚᱱ ᱵᱟᱲᱟᱭ ᱜᱮᱭᱟ
ᱦᱸ ᱪᱮᱫ ᱞᱮᱠᱟ
ᱵᱤᱨ ᱠᱷᱚᱱᱟᱜ ᱡᱮᱠᱳᱱᱳ ᱨᱟ ᱨᱟᱱ ᱞᱟᱹᱜᱤᱫ ᱨᱮᱦᱮᱫ ᱠᱚ ᱵᱟᱲᱟᱭ ᱜᱮᱭᱟ ᱥᱮ ᱵᱟᱝ
ᱩᱸᱻᱻ ᱨᱮᱦᱮᱫᱽ ᱠᱚ ᱵᱟ
ᱦᱩ
ᱦᱳᱸᱭ ᱡᱚᱛ ᱡᱚᱛᱚ ᱫᱚ ᱵᱟᱝᱟ ᱯᱟᱹᱦᱤᱞ ᱦᱟᱲᱟᱢ ᱠᱚᱫᱚ ᱠᱚ ᱵᱟᱲᱟᱭ ᱜᱮ ᱛᱟᱦᱮᱱᱟ ᱟᱹᱞᱤᱧ ᱫᱚ ᱚᱱᱠᱟ ᱫᱚ ᱵᱟᱹᱞᱤᱧ ᱵᱟᱲᱟᱭᱟ
ᱫᱩ ᱵᱟᱝ ᱴᱩᱠᱴᱟ ᱫᱦᱟᱣ ᱧᱮᱞ ᱵᱤᱱ ᱟᱵᱚᱨᱮᱱ ᱱᱮᱛᱟᱨ ᱠᱚ ᱡᱟᱦᱟᱸ ᱡᱩᱣᱟᱹᱱ ᱡᱩᱣᱟᱹᱱ ᱦᱟᱨᱟ ᱭᱮᱱ ᱠᱚᱲᱟ ᱠᱩᱲᱤ ᱠᱚ ᱩᱱᱠᱩ ᱠᱚ ᱵᱟᱲᱟᱭ ᱜᱮᱭᱟ ᱢᱤᱫ ᱵᱟᱨ ᱛ ᱟᱵ ᱚᱱᱟ ᱠᱩᱞᱤ ᱠᱮᱫᱵᱮᱱ ᱡᱮ ᱱᱚᱝᱠᱟ ᱢᱤᱫᱵᱟᱨ ᱵᱮᱱ ᱵᱟᱲᱟᱭ ᱜᱮᱭᱟ ᱥᱮ ᱵᱟᱝ
ᱚᱸ ᱢᱤᱫ ᱵᱟᱨ ᱫᱚ ᱚᱱᱠᱟ ᱫᱚ ᱩᱸᱜ ᱚᱱᱟ ᱨᱟᱱᱩ ᱨᱟᱱ ᱠᱚᱜᱮ ᱠᱚ ᱟᱹᱜᱩᱭᱟ ᱚᱱᱟ ᱠᱚᱜᱮᱞᱤᱧ ᱪᱤᱱᱦᱟᱹᱣ ᱠᱟᱜ-ᱟ ᱡᱷᱚᱛᱚ ᱫᱚ ᱵᱟᱹᱞᱤᱧ ᱪᱤᱱᱦᱟᱹᱣ ᱠᱟᱜ-ᱟ᱾
ᱚᱸ ᱟᱪᱪᱷᱟ
ᱦᱳᱭ-ᱦᱳᱭ
ᱵᱟᱣᱞᱟ ᱵᱤᱱ ᱧᱮᱞ ᱠᱟᱜ-ᱟ ᱥᱮ ᱵᱟᱝ ᱵᱟᱸᱣᱞᱟ?
ᱦᱮᱸ ᱱᱚᱣᱟ ᱠᱚᱫᱚ ᱦᱟᱸᱜ ᱵᱟᱸᱣᱞᱟ ᱠᱚᱫᱚ ᱦᱟᱸᱜ ᱱᱚᱣᱟ ᱠᱚᱫᱚ ᱠᱚᱱᱳ ᱨᱟᱱ ᱢᱩᱨᱜᱟᱹᱱ ᱫᱚ ᱵᱟᱝ ᱠᱟᱱᱟᱼᱼ
ᱵᱟᱝ ᱠᱟᱱᱟ ᱦᱳᱭ ᱚᱱᱟᱼᱼ ᱚᱱᱟ ᱦᱚᱸ ᱢᱟᱱᱮ ᱚᱱᱟ ᱵᱤᱨ ᱟᱞᱮ ᱵᱤᱨ ᱥᱮᱫ ᱨᱮᱫᱚ ᱵᱤᱥᱤ ᱜᱮ ᱧᱟᱢᱚᱜ-ᱟ᱾
ᱚᱻ ᱟᱹᱰᱤ ᱱᱟᱯᱟᱭ ᱡᱤᱱᱤᱥ?
ᱦᱮᱸᱼᱦᱮᱸ
ᱚᱱᱟ ᱠᱚᱦᱚᱸ ᱠᱟᱹᱞᱤ ᱯᱩᱡᱟᱹ ᱥᱮᱱ ᱜᱮ ᱵᱟᱠᱚ ᱡᱚᱢ ᱜᱮᱭᱟ? ᱵᱮᱥᱤ,
ᱦᱮᱣᱮᱨ ᱨᱮ ᱚᱱᱟ ᱫᱚ ᱩᱰᱤ ᱡᱩᱨ ᱦᱮᱣᱮᱨᱟ᱾
ᱦᱮᱸ ᱟᱹᱰᱤ ᱜᱮ ᱟᱹᱰᱤ ᱜᱮᱼᱼ
ᱦᱮᱸ-ᱦᱮᱸ
ᱠᱤᱱᱛᱩ ᱚᱱᱟ ᱢᱤᱫ ᱯᱚᱠᱮ ᱧᱮᱞ ᱫᱚ ᱚᱱᱟ ᱠᱚᱫᱚ ᱵᱷᱟᱞᱮ ᱡᱤᱱᱤᱥ ᱠᱟᱱ ᱜᱮᱭᱟ ᱦᱮᱸᱥᱮ ᱵᱟᱝ?
ᱦᱳᱭ ᱦᱚᱲᱢᱚ ᱨᱮᱫᱚ ᱚᱱᱟ ᱦᱚᱸ ᱵᱷᱟᱹᱜᱤ ᱡᱤᱱᱤᱥ ᱠᱟᱱ ᱜᱮᱭᱟ᱾ ᱵᱤᱨ ᱨᱮᱱᱟᱜ ᱫᱚ ᱡᱷᱚᱛᱚ ᱜᱮ, ᱢᱤᱫᱼᱼ ᱢᱚᱱᱮ ᱞᱮᱠᱷᱟᱱ ᱫᱚ ᱢᱟᱱᱮ ᱵᱟᱲᱟᱭ ᱠᱟᱜ ᱠᱷᱟᱱ ᱫᱚᱼᱼ ᱚᱱᱟ ᱨᱟᱱ ᱡᱤᱱᱤᱥ ᱜᱮ ᱵᱤᱥᱤᱨ ᱵᱷᱟᱜᱽ ᱫᱚ ᱧᱟᱢᱚᱜ-ᱟ᱾
ᱦᱮᱸ ᱟᱵᱚᱥᱥᱳᱭ᱾
ᱦᱳᱭᱼᱦᱳᱭ
ᱛᱟᱦᱞᱮ ᱟᱹᱵᱤᱱ ᱡᱮ ᱡᱩᱫᱤ ᱵᱤᱨ ᱫᱤᱥᱚᱢ ᱨᱮᱱ ᱠᱟᱱᱟ ᱵᱮᱱ ᱛᱟᱦᱞᱮ ᱚᱱᱠᱟᱼᱼ ᱥᱚᱨᱠᱟᱨ ᱥᱮᱫ ᱢᱟ ᱡᱟᱦᱟᱸ ᱵᱮᱱ ᱧᱟᱢ ᱠᱮᱜ ᱚᱱᱟ ᱠᱚᱫᱚ ᱥᱚᱦᱚ ᱡᱚᱜᱤᱛᱟ ᱵᱮᱱᱼᱼ
ᱦᱩᱸ ᱥᱚᱨᱠᱟᱨ ᱥᱮᱱ ᱠᱷᱚᱱᱼᱼ
ᱡᱮᱠᱳᱱᱳ ᱥᱚᱦᱚᱡᱳᱜᱤᱛᱟ ᱠᱚᱵᱮᱱ ᱧᱟᱢ ᱜᱮᱭᱟ
ᱥᱚᱦᱳᱡᱚᱜᱤᱛᱟ ᱵᱚᱞᱛᱮ ᱚᱱᱠᱟ ᱫᱚ ᱪᱮᱫ ᱦᱚᱸ ᱥᱚᱦᱳᱡᱳᱜᱤᱛᱟ ᱫᱚ ᱵᱟᱝ ᱧᱟᱢᱚᱜ ᱜᱮᱭᱟ᱾
ᱪᱮᱜ ᱯᱨᱳᱵᱞᱮᱢ ᱦᱩᱸ᱾
ᱛᱚᱠᱚᱱ ᱠᱳᱱᱴᱩᱞ ᱢᱟᱞ ᱠᱚᱜᱮ ᱵᱟ?
ᱦᱚᱭ-ᱦᱚᱭᱼᱼ
ᱟᱨ ᱱᱚᱝᱠᱟ ᱪᱟᱸᱭᱮ ᱞᱟᱜ ᱠᱚᱛᱟᱯᱮᱭᱟ ᱡᱟᱹᱥᱛᱤ ᱠᱚ ᱮᱢᱟ ᱯᱮᱭᱟ ᱠᱚ᱾
ᱦᱩᱸ-ᱦᱩᱸ
ᱦᱚᱭ ᱡᱟᱹᱛᱤ ᱠᱚ ᱮᱢᱟ ᱯᱮᱭᱟ ᱛᱟᱦᱞᱮ ᱚᱱᱛᱮ ᱫᱚ ᱢᱟᱱᱮ ᱫᱚᱨᱚᱱ ᱦᱚᱲ ᱫᱚ ᱨᱚᱦᱚᱭ ᱜᱮᱭᱟᱼᱼ
ᱦᱚᱸ ᱦᱳᱭ ᱚᱱᱟ ᱥᱤᱛᱩᱝ ᱫᱤᱱ ᱡᱟᱦᱟᱸ ᱦᱩᱲᱩ ᱵᱚᱱ ᱪᱟᱥ ᱜᱮᱭᱟ ᱚᱱᱟ ᱠᱚᱦᱚᱸᱞᱮ ᱨᱚᱦᱚᱭ ᱜᱮᱭᱟ᱾
ᱛᱟᱦᱚᱞᱮ ᱟᱨ ᱚᱱᱟ ᱫᱚ ᱪᱮᱫ ᱦᱩᱲᱩ ᱠᱚᱯᱮ ᱨᱚᱦᱚᱭ ᱜᱮᱭᱟ? ᱟᱨ ᱥᱤᱛᱩᱝ ᱫᱤᱱ ᱫᱚ,
ᱵᱟᱨᱫᱦᱟᱣ ᱞᱮ ᱨᱚᱦᱚᱭᱟᱻ ᱦᱚᱸ ᱦᱩᱲᱩ ᱧᱩᱛᱩᱢ ᱫᱚ ᱩᱱᱟᱹᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ᱾ ᱚᱲᱟᱜ ᱦᱚᱲ ᱜᱮᱠᱚ ᱛᱚ
ᱟᱪᱷᱟ ᱦᱮᱸ ᱛᱚᱼᱼ
ᱦᱚᱭ-ᱦᱳᱭ
ᱛᱟᱞᱦᱮᱼᱼ ᱛᱮᱱ ᱫᱚ ᱢᱮᱱᱮ
ᱪᱮᱫ ᱞᱮᱠᱟ ᱦᱚᱭ-ᱦᱚᱭ
ᱩᱸ
ᱵᱟᱦᱨᱮ ᱨᱮᱜᱮᱼᱼ
ᱱᱟᱯᱟᱭ ᱜᱮᱼᱼ ᱪᱮᱫ ᱪᱚ ᱢᱟᱱᱮ ᱯᱟᱲᱦᱟᱣ ᱢᱟᱱᱮ ᱵᱟᱲᱟᱭ ᱫᱚ ᱫᱚᱨᱠᱟᱨ ᱜᱮ ᱠᱟᱱᱟ ᱥᱟᱱᱛᱟᱲ ᱠᱚᱫᱚ ᱵᱟᱠᱷᱟᱱᱼᱼ ᱚᱱᱟ ᱠᱚᱛᱮᱜᱮ ᱵᱚᱱ ᱢᱚᱱᱮ ᱟ ᱟᱵᱚ ᱥᱟᱱᱛᱟᱲ ᱠᱚᱫᱚ ᱚᱱᱟ ᱠᱚᱛᱮ ᱵᱚᱱ ᱛᱟᱭᱚᱢᱚᱜ ᱠᱟᱱᱟ ᱚᱞᱚᱜ ᱯᱟᱲᱦᱟᱜ ᱫᱤᱠᱛᱮ ᱟᱨ ᱦᱟᱺᱰᱤ ᱧᱩ ᱯᱟᱹᱣᱨᱟᱹ ᱧᱩ ᱵᱚᱞ ᱮᱱᱮᱡ ᱱᱚᱣᱟ ᱠᱚᱛᱮ ᱵᱚᱱ ᱞᱟᱦᱟᱜ ᱠᱟᱱᱟ ᱥᱮ ᱚᱠᱟᱨᱮ ᱚᱨᱠᱮᱥᱴᱨᱟ ᱫᱟᱬᱟᱱ ᱱᱚᱣᱟ ᱠᱚ
ᱦᱳᱭ ᱦᱳᱭ᱾
ᱦᱩᱸ᱾ ᱛᱟᱦᱚᱞᱮ ᱟᱵᱤᱱ ᱪᱮᱫ ᱵᱤᱱ ᱞᱟᱹᱭ ᱦᱚᱪᱚᱭᱟ ᱱᱚᱣᱟ ᱟᱵᱚ ᱥᱟᱱᱛᱟᱲ ᱥᱚᱢᱟᱡᱽ ᱫᱤᱠ ᱫᱤᱭᱮ᱾
ᱥᱟᱱᱛᱟᱲ ᱥᱚᱢᱟᱡᱽ ᱫᱤᱠ ᱫᱤᱭᱮ ᱟᱵᱚ ᱱᱤᱛᱚᱜ ᱵᱚᱨᱛᱚᱢᱟᱱ ᱡᱟᱦᱟᱸ ᱚᱞ ᱪᱤᱠᱤ ᱵᱚᱱ ᱞᱟᱦᱟ ᱤᱫᱤᱭᱟ ᱥᱟᱱᱟᱢ ᱠᱚ ᱢᱮᱥᱟ ᱠᱟᱛᱮᱜ ᱟᱫᱚ ᱚᱱᱮ ᱚᱱᱟ ᱫᱤ ᱴᱟᱜ ᱜᱮ ᱡᱷᱚᱛᱚ ᱜᱮ ᱡᱩᱫᱤ ᱵᱟᱹᱭ ᱵᱟᱹᱭ ᱛᱮᱠᱚ ᱥᱩᱨ ᱦᱤᱡᱩᱜᱼᱟ ᱛᱟᱦᱚᱞᱮ ᱟᱵᱚ ᱟᱜ ᱵᱷᱟᱥᱟ ᱟᱹᱰᱤ ᱞᱟᱯᱷᱟᱝ ᱛᱮᱵᱚᱱ ᱤᱫᱤ ᱫᱟᱲᱮᱭᱟᱜᱼᱟ᱾
ᱦᱮᱸ ᱦᱮ᱾
ᱪᱮᱫ ᱞᱮᱠᱟ ᱟᱫᱚ ᱟᱯᱮ ᱚᱱᱛᱮ ᱫᱚ ᱯᱟᱲᱦᱟᱣ ᱠᱚ ᱦᱩᱭᱩᱜ ᱠᱟᱱ ᱜᱮᱭᱟ, ᱱᱚᱣᱟ ᱚᱞᱪᱤᱠᱤ ᱵᱷᱟᱥᱟᱛᱮ?
ᱦᱮᱸ ᱯᱟᱲᱦᱟᱣ ᱠᱚᱢᱟ ᱦᱩᱭᱩᱜ ᱠᱟᱱ ᱜᱮᱭᱟ ᱟᱫᱚ ᱟᱹᱞᱤᱧ ᱡᱟ ᱡᱚᱠᱷᱚᱱ ᱠᱟᱹᱴᱤᱡ ᱠᱟᱹᱴᱤᱡ ᱦᱩᱰᱤᱧ ᱦᱩᱢᱰᱤᱧ ᱞᱤᱧ ᱛᱟᱦᱮᱸ ᱞᱮᱱᱟ ᱛᱚᱠᱷᱚᱱ ᱠᱷᱚᱱ ᱫᱚ ᱟᱞᱮ ᱱᱚᱱᱛᱮ ᱫᱚ ᱚᱞᱪᱤᱠᱤ ᱛᱮᱫᱚ ᱚᱱᱮ ᱵᱟᱝ ᱛᱟᱦᱮᱸ ᱮᱱᱟ ᱚᱱᱟ ᱵᱟᱝᱞᱟ ᱯᱟᱹᱨᱥᱤ ᱦᱮᱸ ᱚᱱᱟ ᱛᱮᱜᱮ ᱵᱟᱝᱞᱟ ᱯᱟᱹᱨᱥᱤ ᱛᱮᱜᱮ ᱯᱟᱲᱦᱟᱜ ᱠᱟᱱᱟ, ᱟᱨ ᱦᱮᱸ ᱡᱮᱦᱮᱛᱩ ᱟᱵᱚ ᱱᱚᱣᱟ ᱚᱞᱪᱤᱠᱤ ᱫᱚ ᱵᱚᱞᱮ ᱮᱸ ᱡᱟᱹᱛ ᱡᱟᱱᱟᱢ ᱟᱲᱟᱝ ᱠᱟᱱᱟ ᱛᱚ ᱛᱟᱦᱞᱮ ᱚᱱᱟ ᱫᱚ ᱟᱹᱞᱤᱧ ᱫᱚ ᱪᱮᱫ ᱮ ᱜᱮᱭᱟ ᱟᱹᱰᱤ ᱦᱚᱲ ᱴᱷᱮᱱ ᱜᱮ᱾
ᱦᱳᱭ ᱦᱳᱭ ᱦᱳᱭ, ᱟᱹᱞᱤᱧ ᱦᱚᱸ ᱚᱱᱠᱟ ᱜᱮ ᱮᱸᱻ ᱵᱟᱝᱞᱟ ᱵᱷᱟᱨᱥᱚᱱ ᱛᱮᱜᱮ ᱯᱟᱲᱦᱟᱣ ᱫᱚ ᱦᱩᱭ ᱠᱟᱱᱟ, ᱟᱫᱚ ᱟᱵᱚᱣᱟᱜ ᱡᱟᱱᱟᱢ ᱟᱲᱟᱝ ᱠᱟᱱ ᱠᱷᱟᱹ ᱛᱤᱨ ᱚᱱᱟ ᱫᱚ ᱵᱟᱲᱟᱭ ᱢᱮᱱᱟᱜ ᱜᱮᱭᱟ ᱨᱚᱲ ᱦᱚᱸ ᱚᱞ ᱦᱚᱸ ᱡᱷᱚᱛᱚ ᱠᱤᱪᱷᱩ ᱜᱮ ᱵᱟᱲᱟᱭ ᱢᱮᱱᱟᱜ-ᱟ᱾
ᱦᱩᱸ᱾ ᱛᱟᱦᱞᱮ ᱟᱹᱵᱤᱱ ᱱᱚᱣᱟ ᱛᱩᱢᱫᱟᱜ ᱴᱟᱢᱟᱠ ᱫᱤᱠ ᱫᱤᱭᱮ ᱫᱚ ᱪᱮᱫ ᱵᱤᱱ ᱞᱟᱹᱭ ᱦᱚᱪᱚᱭᱟ ᱱᱚᱣᱟ ᱜᱮ ᱵᱮᱥᱴ? ᱪᱮᱫᱟᱜ ᱥᱮ ᱱᱮᱛᱟᱨ ᱡᱟᱦᱟᱸ ᱰᱤᱡᱮ ᱮᱱᱮᱡ ᱠᱚ ᱚᱱᱟ ᱠᱚ ᱚᱱᱮ ᱠᱚ ᱮᱛᱚᱦᱚᱵ ᱫᱟ ᱱᱣᱟ ᱵᱮᱥ?
ᱱᱚᱜᱼᱚᱭ ᱠᱤᱪᱷᱩ ᱛᱟᱦᱟᱞ ᱛᱟᱞᱟ ᱨᱮᱢᱟ ᱟᱹᱰᱤ ᱡᱳᱨ ᱰᱤᱡᱮ ᱜᱮ ᱵᱤᱠᱠᱷᱟᱛᱚ ᱞᱮᱱᱟ ᱛᱚ, ᱚᱱᱟ ᱠᱷᱟ ᱛᱤᱨ ᱟᱵᱚᱣᱟᱜ ᱡᱟᱦᱟᱸ ᱥᱟᱶᱛᱟ ᱨᱮᱱᱟᱜ ᱞᱟᱠᱪᱟᱨ ᱨᱮ ᱢᱮᱱᱟᱜ ᱛᱟᱵᱚ ᱛᱩᱢᱫᱟᱜ, ᱴᱟᱢᱟᱠ ᱠᱚ ᱚᱱᱟ ᱠᱚᱫᱚ ᱵᱟᱹᱭ ᱵᱟᱹᱭ ᱛᱮᱜᱮ ᱠᱚ ᱥᱟᱦᱟᱣᱮᱫ ᱛᱟᱸᱦᱮᱱᱟ᱾ ᱠᱷᱟᱱ ᱱᱚᱣᱟ ᱠᱚᱫᱚ ᱟ